ᱦᱮᱸ ᱵᱤᱴᱤ ᱞᱟᱹᱭ ᱢᱮ
ᱦᱮᱸ ᱱᱟᱯᱟᱭ ᱜᱮᱭᱟᱢ
ᱦᱳᱭ ᱱᱟᱯᱟᱭ ᱜᱮ ᱟᱯᱮ ᱜᱮ ᱪᱮᱫ ᱞᱮᱠᱟ?
ᱦᱮᱸ ᱟᱞᱮ ᱦᱚᱸ ᱱᱟᱯᱟᱭ ᱜᱮ ᱟᱹᱰᱤ ᱫᱤᱱ ᱯᱚᱨᱮᱢ ᱯᱷᱳᱱ ᱠᱮᱫᱟ ᱩᱱᱫᱤᱱ ᱵᱟᱢ ᱯᱷᱳᱱ ᱵᱟᱲᱟᱭᱮᱫ ᱛᱟᱦᱮᱱ
ᱦᱳᱭ ᱟᱹᱰᱤ ᱫᱤᱱ ᱯᱚᱨᱮ ᱜᱮ ᱠᱟᱹᱴᱤᱡ ᱵᱮᱥᱛᱚ ᱧᱚᱜ ᱜᱤᱧ ᱛᱟᱦᱮᱸ ᱠᱟᱱᱟ᱾
ᱚ ᱯᱟᱲᱦᱟᱜ ᱠᱟᱱ ᱛᱟᱦᱮ ᱱᱟᱢ
ᱦᱳᱭ ᱦᱳᱭ ᱯᱟᱲᱦᱟᱣ ᱜᱮ
ᱮᱠᱡᱟᱢ ᱠᱩ ᱦᱩᱭᱩᱜ ᱠᱟᱱ ᱛᱟᱯᱮᱭᱟ ᱠᱤ
ᱦᱮᱸ ᱮᱠᱡᱟᱢ ᱫᱚ ᱢᱤᱫᱴᱟᱝ ᱦᱩᱭ ᱠᱟᱱ ᱛᱟᱞᱮᱭᱟ ᱢᱟᱭᱱᱚᱨ ᱥᱟᱵᱡᱮᱠᱴ ᱡᱟᱦᱟᱸ ᱫᱚ ᱡᱤᱭᱳᱜᱨᱟᱯᱷᱤ ᱢᱮᱱᱟᱜ ᱛᱟᱞᱮᱭᱟ ᱚᱱᱟᱜᱮ ᱦᱩᱭ ᱠᱟᱱ ᱛᱟᱞᱮᱭᱟ ᱟᱨ ᱵᱟᱫ ᱵᱟᱹᱠᱤ ᱫᱚ ᱟᱣᱨᱤᱭᱟᱜ ᱛᱟᱞᱮᱭᱟ
ᱦᱩᱸ ᱦᱩᱸ ᱪᱮᱫ ᱞᱮᱠᱟᱢ ᱯᱟᱲᱦᱟᱜ ᱠᱟᱱᱟ
ᱯᱟᱲᱦᱟᱜ ᱫᱚ ᱢᱚᱴᱟᱢᱩᱴᱤ ᱵᱷᱟᱜᱮ ᱜᱮ
ᱢᱚᱴᱟᱢᱩᱴᱤ ᱫᱚ ᱚᱠᱟ ᱞᱮᱠᱟ ᱵᱷᱟᱹᱜᱮ ᱜᱮ ᱯᱟᱲᱦᱟᱜ ᱢᱮ᱾
ᱦᱳᱭ ᱵᱷᱟᱜᱮ ᱯᱟᱲᱦᱟᱣ ᱨᱮᱱᱟᱜ ᱜᱮ ᱪᱮᱥᱴᱟ ᱫᱚ ᱦᱩᱭᱩᱜ ᱠᱟᱱᱟ
ᱨᱤᱡᱤᱱᱤᱝ ᱪᱮᱫ ᱞᱮᱠᱟᱢ ᱮᱢ ᱠᱮᱫᱟ?
ᱮᱠᱡᱟᱢ ᱫᱚ ᱱᱤᱭᱟᱹ ᱵᱟᱨ ᱫᱚ ᱯᱨᱮᱠᱴᱤᱠᱮᱞ ᱛᱟᱦᱮᱸ ᱠᱟᱱ ᱛᱟᱞᱮᱭᱟ ᱢᱟᱱᱮ ᱛᱷᱤᱭᱳᱨᱤ ᱫᱚ ᱵᱟᱝ ᱟᱫᱚ ᱢᱚᱴᱟᱢᱩᱴᱤ ᱦᱩᱭ ᱠᱟᱱ ᱛᱟᱞᱮᱭᱟ ᱩᱱᱟᱹᱜ ᱢᱚᱸᱡᱽ ᱦᱚᱸ ᱵᱟᱝ
ᱵᱷᱟᱜᱮ ᱯᱟᱲᱦᱟᱣ ᱫᱚ ᱱᱟᱢᱵᱟᱨ ᱫᱚ ᱛᱩᱞᱟᱹᱜ ᱜᱮᱭᱟ ᱛᱚ
ᱦᱳᱭ ᱧᱮᱞ ᱦᱩᱭ ᱞᱮᱱ ᱜᱮ ᱨᱮᱡᱟᱞᱴ ᱨᱮᱜᱮ
ᱟᱨᱚ ᱧᱮᱞ ᱡᱚᱜ ᱛᱚ ᱚᱠᱟᱞᱮᱠᱟ
ᱦᱩᱸ ᱚᱱᱟ ᱜᱮᱛᱚ ᱦᱩᱭᱩᱜ ᱠᱟᱱᱟ ᱠᱟᱛᱷᱟ ᱫᱚ ᱡᱮᱢᱚᱱ ᱯᱚᱨᱤᱠᱠᱷᱟ ᱞᱮ ᱮᱢ ᱟᱠᱟᱫᱟ ᱚᱱᱠᱟᱜᱮ ᱦᱟᱸᱜ ᱠᱷᱟᱱ ᱨᱮᱡᱟᱞᱴ ᱫᱚ ᱩᱰᱩᱝᱚᱜ ᱛᱟᱞᱮᱭᱟ
ᱤᱧ ᱟᱯᱮ ᱵᱮᱪ ᱛᱤᱱᱟᱹᱜ ᱜᱟᱱ ᱢᱮᱱᱟᱜ ᱟᱠᱟᱜ ᱠᱚᱣᱟ
ᱩᱸ ᱟᱞᱮ ᱡᱟᱦᱟᱸ ᱨᱮᱞᱮ ᱛᱟᱦᱮᱱᱟ ᱚᱸᱰᱮ ᱫᱚ ᱥᱟᱛ ᱡᱚᱱ ᱢᱮᱱᱟᱜ ᱞᱮᱭᱟ᱾
ᱚ ᱟᱨ ᱠᱚᱞᱮᱡᱽ ᱨᱮ ᱛᱤᱱᱟᱹᱜ ᱜᱟᱱ ᱢᱮᱱᱟᱜ ᱯᱮᱭᱟ
ᱠᱚᱞᱮᱡᱽ ᱨᱮᱫᱚ ᱯᱩᱨᱟᱹ ᱠᱚᱞᱮᱡᱽ ᱨᱮᱫᱚ ᱵᱟᱹᱧ ᱞᱟᱹᱭ ᱫᱟᱲᱮᱭᱟᱜ ᱠᱟᱱᱟ
ᱵᱟᱝ ᱵᱟᱝ ᱟᱯᱮ ᱟᱯᱮ ᱟᱯᱮ ᱰᱤᱯᱟᱨᱢᱮᱱᱴ
ᱟᱞᱮ ᱰᱤᱯᱟᱨᱴᱢᱮᱱᱴ ᱨᱮᱫᱚ ᱮᱠᱷᱚᱱ ᱫᱚ ᱩᱱᱤᱥ ᱡᱚᱱ ᱜᱟᱱ ᱢᱮᱱᱟᱜ ᱞᱮᱭᱟ᱾
ᱚᱸ
ᱮᱠᱷᱚᱱ ᱫᱚ
ᱠᱞᱟᱥ ᱨᱮ ᱪᱮᱫ ᱠᱞᱟᱥ ᱠᱚ ᱪᱮᱫ ᱞᱮᱠᱟ ᱯᱮ ᱠᱚᱨᱟᱣ ᱜᱮᱭᱟ ᱛᱟᱦᱚᱞᱮ ᱡᱚᱛᱚ ᱦᱚᱲ ᱯᱮ ᱥᱮᱱᱚᱜ ᱜᱮᱭᱟ
ᱦᱩᱸ ᱠᱞᱟᱥ ᱫᱚ ᱪᱷᱩᱴᱤ ᱵᱟᱹᱱᱩᱜ ᱛᱟᱞᱮᱭᱟ ᱨᱮᱜᱩᱞᱟᱨ ᱜᱮ ᱦᱩᱭᱩᱜ ᱛᱟᱞᱮᱭᱟ ᱠᱞᱟᱥ ᱫᱚ᱾
ᱦᱮ ᱟᱨ ᱪᱷᱩᱴᱤ ᱠᱚ ᱛᱟᱦᱮᱸᱱ ᱠᱷᱟᱱ ᱢᱚᱸᱡᱽ ᱛᱮ ᱯᱟᱨᱦᱟᱜ ᱠᱚᱦᱚᱸ ᱵᱟᱝ ᱦᱩᱭᱩᱜᱼᱟ
ᱦᱚᱭ ᱟᱫᱚ ᱱᱚᱣᱟ ᱫᱚ ᱤᱭᱩᱱᱤᱵᱷᱟᱨᱥᱤᱴᱤ ᱠᱟᱱᱟ ᱥᱮ ᱚᱱᱟᱛᱮ ᱟᱫᱚ ᱪᱷᱩᱴᱤ ᱫᱚ ᱵᱮᱥᱤ ᱫᱚ ᱵᱟᱹᱱᱩᱜ ᱛᱟᱞᱮᱭᱟ᱾
ᱚ ᱦᱚᱭ ᱦᱚᱭ
ᱛᱮᱦᱮᱧ ᱦᱚᱸ ᱪᱷᱩᱴᱤ ᱫᱚ ᱵᱟᱞᱮ ᱧᱟᱢ ᱟᱠᱟᱫᱟ ᱛᱮᱦᱤᱧ ᱫᱚ ᱟᱢᱵᱟᱵᱚᱛᱤ ᱛᱟᱦᱮᱸ ᱠᱟᱱᱟ᱾
ᱦᱮᱸ ᱛᱟᱦᱚᱞᱮ ᱛᱤᱦᱮᱧ ᱠᱚᱞᱮᱡᱽ ᱮᱢ ᱥᱮᱱ ᱞᱮᱱᱟ?
ᱛᱮᱦᱮᱧ ᱫᱚ ᱵᱟᱝ ᱪᱟᱞᱟᱣ ᱦᱩᱭ ᱟᱠᱟᱱᱟ ᱟᱫᱚ ᱵᱤᱱᱤᱰ ᱠᱚ ᱥᱩᱨ ᱦᱤᱡᱩᱜ ᱠᱟᱱᱟ ᱚᱱᱟ ᱛᱮ
ᱚ ᱦᱳᱭ
ᱚᱨᱟᱜ ᱠᱚᱨᱮ ᱜᱮ ᱯᱟᱨᱦᱟᱣ ᱦᱩᱭᱩᱜ ᱠᱟᱱᱟ᱾
ᱠᱞᱟᱥ ᱫᱚ ᱠᱞᱟᱥ ᱨᱩᱢ ᱨᱮᱢ ᱯᱟᱲᱦᱟᱜᱣᱟ ᱥᱮ ᱚᱸᱰᱮ ᱛᱮᱭᱟᱨᱚᱜ ᱟᱢ
ᱦᱚᱭ
ᱚᱱᱟ ᱦᱚᱸ ᱠᱷᱟᱱ ᱜᱮᱭᱟ
ᱮᱠᱷᱚᱱ ᱫᱚ ᱠᱮᱞᱟᱥ ᱫᱚ ᱵᱟᱞᱮ ᱪᱟᱞᱟ ᱦᱟᱛᱟᱨᱚᱜ ᱠᱟᱱᱟ ᱵᱤᱱᱤᱰ ᱠᱚ ᱥᱩᱨ ᱦᱤᱡᱩᱜ ᱠᱟᱱᱟ ᱛᱟᱦᱞᱮ ᱟᱫᱚ ᱚᱲᱟᱜ ᱨᱮᱜᱮ ᱞᱮ ᱯᱨᱤᱯᱟᱨᱮᱥᱟᱱ ᱞᱮ ᱦᱟᱛᱟᱭ ᱮᱫᱟ
ᱟᱨ ᱚᱨᱟᱜ ᱨᱮᱜᱮ ᱦᱟᱛᱟᱣ ᱯᱮ ᱢᱚᱡᱽ ᱛᱮ
ᱦᱳᱭ
ᱢᱚᱡᱽ ᱛᱮ ᱮᱢ ᱢᱮ
ᱟᱯᱮᱭᱟᱜ ᱵᱤᱱᱤᱰ ᱠᱚᱫᱚ ᱛᱤᱥ ᱠᱚᱨᱮ?
ᱟᱞᱮᱭᱟᱜ ᱦᱚᱸ ᱱᱚᱜᱼᱚᱭ ᱥᱳᱨ ᱦᱤᱡᱩᱜ ᱠᱟᱱᱟ ᱾
ᱚ ᱟᱯᱮᱭᱟᱜ ᱪᱮᱫ ᱞᱮᱠᱟ ᱯᱟᱲᱦᱟᱣ ᱪᱟᱞᱟᱜ ᱠᱟᱱ ᱛᱟᱯᱮᱭᱟ?
ᱟᱞᱮᱭᱟᱜ ᱵᱷᱟᱜᱤ ᱜᱮ ᱥᱮᱱ ᱦᱩᱭᱩᱜ ᱠᱟᱱᱟ ᱯᱟᱲᱦᱟᱣ ᱠᱚᱫᱚ,
ᱟᱪᱪᱷᱟ ᱜᱚᱢᱠᱮ ᱠᱚ ᱛᱤᱱᱟᱹᱜ ᱜᱟᱱ ᱢᱮᱱᱟᱜ ᱠᱚ ᱛᱟᱯᱮᱭᱟ?
ᱢᱮᱱᱟᱜ ᱠᱟᱜ ᱠᱚᱣᱟ ᱪᱷᱚ ᱡᱚᱱ ᱞᱮᱠᱟ ᱾
ᱚ ᱟᱪᱪᱷᱟ,
ᱟᱫᱚ ᱡᱷᱚᱛᱚ ᱦᱚᱲ ᱫᱚ ᱵᱟᱝ ᱠᱚ ᱦᱟᱛᱟᱣ ᱜᱮᱭᱟ ᱩᱱᱠᱩ ᱫᱚ ᱦᱟᱛᱟᱣ ᱜᱮᱭᱟ ᱠᱚ, ᱩᱱ ᱯᱩᱱ ᱦᱚᱲ ᱜᱟᱱ ᱠᱚ ᱦᱟᱛᱟᱣ ᱜᱮᱭᱟ ᱾
ᱦᱩᱸ ᱟᱪᱪᱷᱟ ᱛᱟᱦᱚᱞᱮ, ᱟᱯᱮ ᱫᱚ ᱵᱟᱝᱞᱟ ᱛᱮᱠᱚ ᱯᱟᱲᱦᱟᱣᱮᱫ ᱯᱮᱭᱟ ᱥᱮ ᱥᱟᱱᱛᱟᱲᱤ ᱛᱮᱜᱮ ᱠᱚᱞᱮᱡᱽ ᱫᱚ?
ᱱᱤᱭᱟᱹ ᱥᱟᱱᱛᱟᱲᱤ ᱛᱮᱜᱮ ᱵᱟᱝᱞᱟ ᱛᱮᱫᱚ ᱵᱟᱝ ᱜᱮ ᱾
ᱚ ᱟᱨ ᱵᱳᱭ ᱠᱚᱫᱚ ᱛᱟᱦᱚᱞᱮ ᱵᱟᱝᱞᱟ ᱵᱟᱝᱞᱟ ᱵᱳᱭ ᱜᱮᱛᱚ ᱠᱚ ᱯᱟᱲᱦᱟᱣᱮᱫ ᱯᱮᱭᱟ,
ᱦᱳᱭ ᱵᱳᱭ ᱠᱚᱫᱚ ᱵᱟᱝᱞᱟ ᱜᱮ ᱛᱚ ᱯᱟᱲᱦᱟᱣ ᱠᱚᱫᱚ ᱥᱟᱱᱛᱟᱲᱤ ᱛᱮᱜᱮ ᱪᱟᱞᱟᱜ ᱠᱟ
ᱦᱩᱸ ᱟᱞᱮ ᱦᱚᱸ ᱱᱚᱝᱠᱟ ᱜᱮ ᱵᱳᱭ ᱫᱚ ᱵᱟᱝᱞᱟ ᱜᱮ ᱥᱟᱱᱛᱟᱲ ᱛᱮ ᱫᱚ ᱮᱠᱷᱚᱱᱳ ᱵᱳᱭ ᱟᱹᱣᱨᱤ ᱪᱷᱟᱯᱟᱜᱼᱟ ᱾
ᱦᱳᱭ ᱾ ᱢᱟᱱᱮ ᱟᱞᱮ ᱫᱚ ᱪᱷᱟᱯᱟ ᱟᱠᱟᱱ ᱨᱮᱦᱚᱸ ᱚᱱᱟ ᱠᱚ ᱵᱳᱭ ᱠᱚᱫᱚ ᱵᱟᱝ ᱦᱟᱛᱟᱣ ᱦᱩᱭ ᱠᱟᱱᱟ ᱾ ᱞᱟᱹᱭ ᱦᱚᱸ ᱵᱟᱠᱚ ᱞᱟᱹᱭ ᱵᱟᱲᱟᱭᱮᱫᱟ ᱾
ᱚ ᱟᱪᱪᱷᱟ ᱾
ᱴᱩᱠ ᱴᱟᱠ ᱵᱳᱭ ᱪᱷᱟᱯᱟᱜ ᱠᱟᱱᱟ ᱦᱮᱸᱜ ᱮᱸ,
ᱚ
ᱟᱫᱚ ᱚᱱᱟ ᱠᱷᱚᱱᱟᱜ ᱫᱚ ᱵᱟᱝᱞᱟ ᱵᱳᱭ ᱠᱚᱨᱮ ᱜᱮ ᱵᱷᱟᱜᱤ ᱟᱨᱠᱤ ᱢᱮᱱᱟᱜ ᱟᱠᱟᱫᱟ ᱾ ᱵᱟᱝᱞᱟ ᱵᱳᱭ ᱨᱮ ᱤᱝᱞᱤᱥ ᱵᱳᱭ ᱨᱮ ᱟᱫᱚ ᱚᱱᱟ ᱠᱚ ᱠᱷᱚᱱᱟᱜ ᱜᱮᱠᱚ ᱯᱟᱲᱦᱟᱣᱮᱫ ᱞᱮᱭᱟ ᱾ ᱴᱨᱟᱱᱥᱞᱮᱴ ᱞᱟᱜᱟᱣ ᱟᱞᱮ ᱠᱟᱱᱟ ᱾
ᱦᱩᱸ ᱾ ᱟᱞᱮ ᱦᱚᱸ ᱱᱚᱝᱠᱟ ᱧᱚᱜ ᱜᱮ ᱟᱞᱮ ᱦᱚᱸ ᱵᱟᱝᱞᱟ ᱵᱳᱭ ᱛᱮᱜᱮ ᱞᱮ ᱯᱟᱲᱦᱟᱜ ᱠᱟᱱᱟ ᱾
ᱦᱩᱸ ᱾
ᱠᱞᱟᱥ ᱨᱮᱫᱚ ᱥᱟᱱᱛᱟᱲᱤ ᱛᱮᱜᱮ ᱛᱚᱠᱚ ᱯᱟᱲᱦᱟᱣᱮᱫ ᱞᱮᱭᱟ ᱢᱟᱱᱮ ᱴᱨᱟᱱᱥᱞᱮᱴ ᱠᱟᱛᱮᱫ ᱵᱟᱝᱞᱟ ᱵᱳᱭ ᱠᱷᱚᱱ ᱴᱨᱟᱱᱥᱞᱮᱴ ᱠᱟᱛᱮ, ᱠᱟᱛᱮᱫ ᱥᱟᱱᱛᱟᱲᱤ ᱛᱮᱠᱚ ᱯᱟᱲᱦᱟᱣᱮᱫ ᱞᱮᱭᱟ ᱾
ᱦᱮᱸ ᱟᱞᱮ ᱦᱚᱸ ᱚᱱᱠᱟᱜᱮ ᱾
ᱟᱞᱮ ᱛᱚ ᱯᱮᱭᱟᱜ, ᱪᱷᱟᱯᱟᱜ ᱛᱟᱵᱚᱱᱟ ᱛᱤᱥ ᱟᱜ ᱠᱷᱟᱱ ᱵᱳᱭ ᱥᱟᱱᱛᱟᱲ ᱛᱮ ᱾
ᱦᱳᱭ ᱪᱮᱫ ᱮᱢ ᱪᱤᱠᱟᱹᱭᱟ ᱾
ᱦᱩᱸ ᱾ ᱡᱚᱛᱚ ᱫᱤᱱ ᱥᱟᱱᱛᱟᱲ ᱛᱮ ᱯᱚᱛᱚᱵ ᱵᱟᱝ ᱪᱷᱟᱯᱟᱜ ᱠᱟᱱᱟ ᱛᱚᱛᱚ ᱫᱤᱱ ᱫᱚ ᱟᱫᱚ, ᱵᱟᱝᱞᱟ ᱵᱳᱭ ᱛᱮ ᱯᱟᱲᱦᱟᱣ ᱪᱟᱞᱟᱜ ᱦᱩᱭᱩᱜᱼᱟ ᱵᱟᱝᱞᱟ ᱠᱤᱢᱵᱟ ᱤᱝᱨᱮᱡᱤ ᱾
ᱦᱮᱸ ᱡᱚᱛᱚ ᱦᱚᱲᱢᱟ ᱵᱟᱝᱞᱟ ᱛᱮ ᱯᱟᱲᱦᱟᱜ ᱦᱚᱸ ᱵᱟᱝᱠᱚ ᱫᱟᱲᱮᱭᱟᱜ ᱾
ᱦᱩᱸ ᱾
ᱟᱫᱚ ᱚᱱᱟᱨᱮ ᱚᱱᱟ ᱠᱷᱟᱹᱛᱤᱨ ᱛᱮᱜᱮ ᱛᱚ ᱡᱷᱟᱢᱮᱞᱟ ᱫᱚ ᱾
ᱥᱩᱵᱤᱫᱟ ᱫᱚ ᱢᱤᱫ ᱯᱚᱠᱠᱷᱮ ᱦᱩᱭ ᱠᱟᱱᱟ ᱥᱟᱱᱛᱟᱲ ᱛᱮᱠᱚ ᱯᱟᱲᱦᱟᱣᱮᱫ ᱵᱚᱱᱟ ᱚᱱᱟᱜ ᱜᱮ ᱾
ᱦᱳᱭ ᱾ ᱥᱟᱱᱛᱟᱲ ᱠᱚᱛᱮ ᱯᱟᱲᱦᱟᱣ ᱵᱟᱝ ᱦᱩᱭ ᱠᱚᱜᱼᱟ ᱛᱟᱦᱚᱞᱮ ᱡᱟᱦᱟᱸ ᱵᱟᱝᱞᱟ ᱵᱟᱠᱚ, ᱩᱨᱩᱢᱟ ᱚᱞ ᱠᱚ ᱛᱟᱦᱞᱮ ᱩᱱᱠᱩ ᱪᱤᱠᱟᱹ ᱛᱮᱠᱚ ᱯᱟᱲᱦᱟᱣ ᱠᱚᱜᱼᱟ ᱥᱟᱱᱛᱟᱲᱤ ᱾ ᱛᱚᱵᱮ ᱵᱳᱭ ᱠᱚ ᱚᱱᱠᱟ ᱵᱟᱹᱱᱩᱜ ᱟᱠᱟᱫᱟ ᱾
ᱦᱳᱭ, ᱚᱱᱟ ᱦᱚᱸ ᱠᱟᱛᱷᱟ ᱠᱟᱱ ᱜᱮᱭᱟ ᱾ ᱟᱹᱰᱤ ᱟᱱᱟᱴ ᱛᱟᱞᱟᱛᱮ ᱯᱟᱲᱦᱟᱣ ᱦᱩᱭᱩᱜ ᱠᱟᱱᱟ ᱾
ᱦᱮᱸ, ᱢᱚᱸᱡᱽ ᱛᱮᱵᱩᱱ ᱯᱟᱲᱦᱟᱜᱼᱟ ᱩᱱᱟᱹᱜ ᱤᱭᱟᱹ ᱠᱟᱛᱮᱜ ᱾
ᱦᱳᱭ ᱾
ᱢᱚᱸᱡᱽ ᱛᱮ ᱵᱟᱵᱚᱱ ᱯᱟᱲᱦᱟᱣ ᱞᱮᱱᱠᱷᱟᱱ ᱫᱚ ᱪᱮᱫ ᱦᱚᱸ ᱵᱟᱵᱚᱱ ᱧᱟᱢᱟ ᱾
ᱦᱳᱭ, ᱚᱱᱟ ᱜᱮᱛᱚ ᱪᱮᱥᱴᱟᱭ ᱟ ᱫᱚ ᱾ ᱪᱮᱫ ᱮᱢ ᱠᱚᱨᱟᱣᱮᱫᱟ ᱢᱟᱥᱴᱟᱨ ᱰᱤᱜᱽᱨᱤ?
ᱦᱮᱸ, ᱠᱚᱨᱟᱣ ᱦᱩᱭᱩᱜ ᱠᱟᱱᱟ᱾
ᱚ ᱚᱱᱟ ᱢᱮᱱ ᱥᱟᱵᱽᱡᱮᱠᱴ ᱫᱚ ᱪᱮᱫ ᱢᱮᱱᱟᱜ ᱛᱟᱢᱟ ᱛᱟᱦᱚᱞᱮ?
ᱤᱧᱟᱹᱜ ᱢᱮᱱᱥᱟᱵᱽᱡᱮᱴ ᱪᱮᱫ ᱚᱛᱱᱚᱜ ᱢᱮᱱᱟᱜ ᱟᱠᱟᱫᱟ ᱾
ᱦᱩᱸ ᱾
ᱚᱱᱟᱛᱮ ᱯᱟᱲᱦᱟᱭ ᱦᱩᱭᱩᱜ ᱠᱟᱱᱟ ᱾
ᱚ, ᱱᱟᱯᱟᱭ ᱠᱟᱛᱷᱟ ᱜᱮ ᱛᱟᱦᱚᱞᱮ ᱾
ᱦᱳᱭ ᱾
ᱛᱟᱦᱚᱞᱮ ᱡᱤᱭᱳᱜᱽᱨᱟᱯᱷᱤ ᱨᱮᱱ ᱴᱤᱪᱟᱨ ᱫᱚ ᱛᱤᱱᱟᱹᱜ ᱜᱟᱱ ᱢᱮᱱᱟᱜ ᱠᱟᱜ ᱠᱚᱣᱟ?
ᱦᱩᱸ, ᱢᱮᱱᱟᱜ ᱠᱟᱫ ᱠᱚᱣᱟ ᱪᱷᱚ ᱡᱚᱱ ᱦᱮᱸ ᱪᱷᱚ ᱡᱚᱱ ᱢᱮᱱᱟᱜ ᱟᱠᱟᱫ ᱠᱚᱣᱟ ᱾
ᱚ ᱾
ᱪᱷᱚᱡᱚᱱ ᱢᱮᱱᱟᱜ ᱠᱟᱜ ᱠᱚᱣᱟ ᱡᱤᱭᱳᱜᱽᱨᱟᱯᱷᱤ ᱨᱮᱱ ᱴᱤᱪᱟᱨ ᱠᱚᱫᱚ ᱾
ᱦᱩᱸ, ᱥᱤᱞᱮᱵᱟᱥ ᱠᱚᱫᱚ ᱛᱟᱦᱚᱞᱮ ᱪᱟᱵᱟ ᱟᱠᱟᱱ ᱛᱟᱯᱮᱭᱟ?
ᱥᱤᱞᱮᱵᱟᱥ ᱠᱚ ᱟᱹᱣᱨᱤ ᱠᱟᱵᱷᱟᱨᱚᱜᱼᱟ, ᱮᱠᱷᱚᱱ ᱮᱠᱡᱟᱢ ᱢᱟ ᱥᱩᱨ ᱦᱮᱡ ᱮᱱᱟ ᱾ ᱥᱤᱞᱮᱵᱟᱥ ᱠᱚᱫᱚ ᱟᱹᱣᱨᱤ ᱠᱟᱵᱷᱟᱨᱚᱜᱼᱟ ᱾
ᱦᱩᱸ, ᱛᱟᱦᱚᱞᱮ ᱵᱤᱱᱤᱰ ᱨᱮᱫᱚ ᱪᱮᱫ ᱠᱚᱯᱮ ᱚᱞᱟ?
ᱚᱱᱟ ᱜᱮ ᱟᱫᱚ ᱞᱟᱹᱭ ᱦᱩᱭᱩᱜ ᱠᱟᱱᱟ, ᱟᱫᱚ ᱱᱤᱴᱥ ᱠᱚᱠᱚ ᱵᱷᱮᱡᱟᱭᱮᱫᱟ ᱜᱽᱨᱩᱯ ᱠᱚᱨᱮ ᱾ ᱚᱱᱟ ᱠᱚᱜᱮ ᱧᱮᱞ ᱧᱮᱞ ᱵᱟᱲᱟ ᱦᱩᱭᱩᱜ ᱠᱟᱱᱟ ᱴᱩᱠ ᱴᱟᱠ ᱾ ᱟᱫᱚ ᱵᱟᱝᱞᱟ ᱛᱮᱠᱚ ᱵᱷᱮᱡᱟ ᱠᱟᱫᱟ ᱛᱚ ᱾ ᱟᱨ ᱴᱨᱟᱱᱥᱞᱮᱴ ᱛᱮᱦᱚᱸ ᱫᱮᱨᱤᱜ ᱠᱟᱱᱟ ᱟᱨᱠᱤ ᱾
ᱦᱩᱸ ᱾ ᱚᱱᱠᱟ ᱜᱮ ᱟᱱᱟᱴ ᱛᱟᱞᱟ ᱛᱮ ᱯᱟᱲᱦᱟᱣ ᱦᱮᱡ ᱦᱩᱭ ᱟᱠᱟᱱᱟ ᱾
ᱦᱩᱸ ᱾
ᱮᱠᱷᱚᱱᱳ ᱟᱱᱟᱴ ᱛᱟᱞᱟ ᱛᱮᱜᱮ ᱪᱟᱞᱟᱜ ᱠᱟᱱ ᱜᱮᱭᱟ ᱯᱟᱲᱦᱟᱣ ᱾ ᱟᱨ ᱵᱟᱝ ᱠᱚᱥᱴᱚ ᱞᱮᱠᱷᱟᱱ ᱦᱚᱸᱛᱚ ᱠᱚᱥᱴᱚ ᱨᱮᱱᱟᱜ ᱯᱷᱚᱞ ᱫᱚ ᱵᱟᱝ ᱧᱟᱢᱚᱜᱼᱟ ᱾
ᱦᱳᱭ ᱾ ᱟᱞᱮ ᱦᱳ ᱟᱞᱮ ᱦᱚ ᱜᱟᱯᱟ ᱢᱮᱭᱟᱝ ᱦᱩᱭᱩᱜ ᱛᱟᱞᱮᱭᱟ ᱦᱟᱸᱜ ᱠᱤᱪᱷᱩ ᱫᱤᱱ ᱯᱚᱨ ᱜᱮ ᱾ ᱟᱫᱚ ᱥᱤᱞᱮᱵᱟᱥ ᱫᱚ ᱵᱟᱝ ᱠᱟᱵᱷᱟᱨ ᱠᱟᱱᱟ ᱚᱱᱟᱜᱮ ᱞᱟᱦᱟ ᱢᱮᱱᱟᱜ ᱠᱟᱫ ᱛᱟᱞᱮᱭᱟ
ᱚ ᱟᱞᱮᱭᱟᱜ ᱥᱤᱞᱮᱵᱟᱥ ᱠᱚᱫᱚ ᱠᱚᱵᱷᱟᱨ ᱠᱟᱱ ᱛᱟᱞᱮ ᱜᱮᱭᱟ᱾
ᱦᱮᱸ ᱡᱟᱦᱟᱸ ᱠᱚ ᱠᱟᱵᱷᱟᱨ ᱠᱟᱱ ᱛ ᱚᱱᱟ ᱠᱚᱫᱚ ᱦᱩᱭ ᱠᱟᱱ ᱛᱟᱞᱮᱭᱟ ᱯᱮᱠᱴᱤᱠᱮᱞ ᱛᱟᱦᱮᱸ ᱠᱟᱱᱟ ᱛᱚ ᱵᱟᱨᱭᱟ ᱚᱱᱟ ᱠᱤᱱ ᱫᱚ ᱦᱩᱭᱤᱠ ᱠᱟᱱ ᱛᱟᱞᱮᱭᱟ ᱮᱠᱡᱟᱢ ᱫᱚ
ᱛᱟᱦᱚᱞᱮ ᱫᱚ ᱱᱟᱯᱟᱭ ᱠᱟᱛᱷᱟ ᱜᱮᱭᱟ ᱚᱱᱟ ᱫᱚ
ᱦᱳᱭ ᱟᱫᱚ ᱛᱷᱤᱭᱳᱨᱤ ᱵᱟᱠᱤ ᱢᱮᱱᱟᱜ ᱛᱟᱞᱮᱭᱟ ᱟᱨᱚ ᱠᱚᱢᱯᱟᱞᱥᱟᱨᱤ ᱤᱝᱞᱤᱥ ᱚᱱᱟ ᱢᱮᱱᱟᱜ ᱛᱟᱞᱮᱭᱟ ᱦᱟᱸᱜ ᱵᱟᱨᱯᱮ ᱫᱤᱱ ᱯᱚᱨ ᱜᱮᱞ ᱟᱫᱚ ᱚᱱᱟ ᱫᱚ ᱥᱮᱞᱮᱵᱟᱥ ᱵᱷᱚᱜᱟᱧ ᱧᱟᱢ ᱠᱟᱱᱟ ᱪᱮᱠᱟ. ᱮᱢ ᱦᱩᱭᱩᱜ ᱠᱟᱱᱟ?
ᱚᱻ ᱟᱞᱮ ᱦᱚᱸ ᱥᱤᱞᱮᱵᱟᱥ ᱫᱚ ᱵᱟᱠᱚ ᱮᱢ ᱠᱟᱫ ᱞᱮᱭᱟ᱾ ᱟᱞᱮᱭᱟᱜ ᱠᱚᱢᱯᱟᱞᱥᱟᱨᱤ ᱤᱝᱞᱤᱥ ᱢᱮᱱᱟᱜ ᱛᱟᱞᱮᱭᱟ ᱦᱩᱸ ᱾
ᱚᱸ ᱛᱟᱦᱚᱞᱮ ᱮᱠᱤ ᱜᱮᱛᱟᱵᱚᱱᱟ ᱚᱱᱟ ᱫᱚ
ᱟᱞᱮᱭᱟᱜ ᱫᱚ ᱯᱩᱱᱭᱟ ᱢᱮᱡᱚᱨ ᱥᱟᱵᱽᱡᱮᱠᱴ ᱛᱟᱞᱮ ᱟᱨ ᱢᱤᱫ ᱴᱟᱝ ᱢᱟᱭᱱᱚᱨ ᱾ ᱟᱨ ᱢᱤᱫᱴᱟᱝ ᱫᱚ ᱠᱚᱢᱯᱟᱞᱥᱟᱨᱤ ᱨᱮ ᱢᱮᱱᱟᱜ ᱛᱟᱞᱮᱭᱟ ᱤᱝᱞᱤᱥ
ᱦᱩᱸ
ᱟᱯᱮᱭᱟᱜ ᱫᱚ ᱪᱮᱫ ᱪᱮᱫ ᱠᱚ ᱢᱮᱱᱟᱜ ᱛᱟᱯᱮᱭᱟ?
ᱟᱞᱮ ᱯᱮᱠᱴᱤᱠᱮᱞ ᱵᱟᱨᱭᱟ ᱢᱮᱱᱟᱜ ᱟᱠᱟᱫᱟ ᱛᱷᱤᱭᱳᱨᱤ ᱵᱟᱨᱭᱟ ᱟᱨ ᱯᱷᱤᱞᱳᱡᱚᱯᱷᱤ ᱢᱮᱱᱟᱜ ᱠᱟᱫᱟ
ᱚᱸ
ᱢᱮᱱ ᱨᱮ ᱢᱮᱱᱟᱜ ᱟᱠᱟᱫ ᱛᱟᱞᱮᱭᱟ ᱯᱩᱱᱭᱟ᱾ ᱦᱮᱸ ᱢᱤᱫ ᱴᱟᱝ ᱥᱟᱵᱽᱡᱮᱠᱴ ᱨᱮᱱᱟᱜᱮ ᱵᱟᱨᱭᱟ ᱠᱟᱛᱮᱜ ᱵᱮᱯᱟᱨ ᱢᱮᱱᱟᱜ ᱛᱟᱞᱮᱭᱟ
ᱚᱸ ᱟᱪᱪᱷᱟ
ᱛᱷᱤᱭᱳᱨᱤ ᱵᱟᱨᱭᱟ ᱯᱮᱯᱟᱨ ᱯᱮᱠᱴᱤᱠᱮᱞ ᱵᱟᱨᱭᱟ ᱯᱮᱯᱟᱨ
ᱚᱻ
ᱦᱩᱸ
ᱯᱮᱠᱴᱤᱠᱮᱞ ᱠᱚᱫᱚ ᱛᱟᱦᱚᱞᱮ ᱪᱮᱫ ᱞᱮᱠᱟ ᱠᱚ ᱠᱚᱨᱟᱣ ᱦᱚᱪᱚᱭᱮᱫ ᱯᱮᱭᱟ?
ᱦᱳᱭ ᱢᱚᱸᱡᱽ ᱜᱮ ᱟᱫᱚ ᱯᱮᱠᱴᱤᱠᱮᱞ ᱨᱮᱫᱚ ᱴᱳᱯᱳ ᱥᱤᱴ ᱠᱚ ᱱᱤᱛᱚᱜ ᱫᱚ ᱞᱟᱜᱟᱣ ᱟᱞᱮ ᱠᱟᱱᱟ᱾ ᱟᱫᱚ ᱚᱱᱟ ᱫᱟᱨᱟᱭ ᱛᱮᱜᱮ ᱠᱚᱨᱟᱣ ᱫᱟᱞᱮ
ᱚᱸ
ᱟᱫᱚ ᱠᱚᱨᱟᱣ ᱤᱫᱤ ᱞᱮᱠᱷᱟᱱ ᱫᱚ ᱥᱚᱦᱚᱡᱽ ᱠᱚᱨᱟᱣ ᱤᱫᱤ ᱞᱮᱠᱷᱟᱱ ᱫᱚ ᱥᱚᱦᱚᱪ ᱜᱮᱭᱟ ᱛᱚ ᱡᱟᱦᱟᱸᱭ ᱵᱟᱭ ᱠᱚᱨᱟᱣ ᱠᱟᱜᱼᱟ ᱵᱟᱭ ᱧᱮᱞ ᱠᱟᱜᱼᱟ ᱩᱱᱤ ᱫᱚ ᱪᱤᱠᱟᱹᱛᱮ ᱠᱚᱨᱟᱣᱟᱭ
ᱟᱹᱰᱤ ᱠᱤᱪᱷᱩ ᱜᱮ ᱢᱮᱱᱟᱜ ᱠᱟᱫᱟ ᱟᱫᱚ ᱵᱟᱨᱭᱟ ᱯᱮᱠᱴᱤᱠᱮᱞ ᱛᱚ ᱫᱤᱥᱟᱹ ᱞᱟᱜᱟᱜᱼᱟ ᱦᱟᱱᱟᱴᱟᱜ ᱱᱚᱣᱟᱴᱟᱜ ᱨᱮᱱᱟᱜ ᱪᱮᱫ ᱞᱮᱠᱟ ᱠᱟᱛᱮᱜ ᱠᱚᱨᱟᱣ ᱦᱩᱭᱩᱜᱼᱟ ᱪᱮᱫ ᱞᱮᱠᱟ ᱵᱟᱝ᱾
ᱚ ᱟᱪᱪᱷᱟ ᱵᱷᱟᱜᱮ ᱜᱮ ᱛᱟᱦᱚᱞᱮ ᱞᱟᱦᱟ ᱫᱚ ᱩᱱᱟᱹᱜ ᱥᱩᱡᱳᱜ ᱥᱩᱵᱤᱫᱷᱟ ᱵᱟᱝ ᱛᱟᱦᱮᱸ ᱠᱟᱱᱟ᱾
ᱦᱮᱸ
ᱞᱮᱯ ᱠᱚ ᱟᱹᱜᱩᱣ ᱟᱠᱟᱫᱟ ᱥᱮ ᱵᱟᱝ?
ᱞᱮ ᱯᱟ ᱦᱮᱸ ᱟᱹᱜᱩ ᱠᱟᱜ ᱜᱮᱭᱟ ᱠᱚ ᱮᱱᱛᱮ ᱨᱮ ᱡᱚᱛᱚ ᱫᱚ ᱟᱣᱨᱤ ᱠᱚᱢᱯᱞᱤᱴᱚᱜᱼᱟ ᱟᱨ ᱵᱟᱠᱤ ᱢᱮᱱᱟᱜ ᱜᱮᱭᱟ
ᱦᱩᱸ
ᱛᱚ ᱠᱟᱹᱴᱤᱡᱽ ᱥᱩᱡᱳᱜᱽ ᱥᱩᱵᱤᱫᱷᱟ ᱠᱟᱴᱤᱡᱽ ᱧᱟᱢ ᱦᱤᱡᱩᱜ ᱠᱟᱱᱟ᱾ ᱫᱤᱱ ᱫᱤᱱ ᱛᱮ ᱚᱱᱟᱦᱚᱸ ᱱᱳᱴᱤᱥ ᱪᱟᱞᱟᱜ ᱠᱟᱱᱟ ᱛᱚ ᱛᱚᱵᱮ ᱱᱤᱡ
ᱚ
ᱟᱨᱚ ᱠᱚᱞᱮᱡᱽ ᱠᱚᱨᱮ ᱢᱟ ᱟᱹᱰᱤ ᱜᱮ ᱯᱨᱚᱵᱞᱮᱢ ᱦᱩᱭᱩᱜ ᱠᱟᱱᱟ᱾
ᱦᱳᱭᱛᱚ ᱯᱨᱚᱵᱞᱮᱢ ᱫᱚ ᱦᱩᱭᱩᱜ ᱠᱟᱱ ᱜᱮᱭᱟ᱾
ᱦᱩᱸ
ᱦᱮ ᱫᱚᱥᱴᱟ ᱨᱮ ᱠᱚᱞᱮᱡ ᱠᱚ ᱫᱚᱥᱴᱟ ᱮᱜᱟᱨᱚᱴᱟ ᱨᱮ ᱠᱚᱞᱮᱡ ᱠᱚ ᱥᱮᱱ ᱦᱩᱭ ᱠᱚᱜ ᱠᱟᱱᱟ ᱟᱨ ᱱᱟᱛᱮ ᱥᱟᱲᱮ ᱪᱟᱨᱴ ᱦᱩᱭᱩᱜ ᱠᱟᱱᱟ
ᱚ
ᱠᱮᱱᱴᱤᱱ ᱠᱚᱦᱚᱸ ᱵᱟᱹᱱᱩᱜ ᱟᱠᱟᱫᱟ ᱠᱚᱞᱮᱡᱽ ᱨᱮ ᱠᱮᱱᱴᱤᱱ ᱠᱚ ᱛᱟᱦᱮᱸ ᱞᱮᱠᱷᱟᱱ ᱱᱟᱯᱟᱭ ᱠᱚᱜ-ᱟ᱾
ᱟᱞᱮ ᱦᱚᱛᱚ ᱠᱚᱞᱮᱡᱽ ᱨᱮ ᱱᱚᱝᱠᱟ ᱜᱮ ᱮᱜᱟᱨᱚᱴᱟ ᱨᱮᱞᱮ ᱥᱮᱱ ᱠᱚᱜ ᱠᱟᱱᱟ ᱦᱤᱡᱩᱜ ᱠᱟᱱᱟᱞᱮ ᱪᱟᱨᱴᱮ ᱜᱟᱱ ᱵᱟᱡᱟᱜ ᱠᱟᱱ ᱛᱟᱞᱮᱭᱟ᱾
ᱦᱩᱸ
ᱦᱮᱡ ᱵᱟᱲᱟ ᱛᱮᱜᱮ ᱟᱫᱚ ᱞᱟᱸᱜᱟ ᱪᱟᱵᱟ᱾
ᱦᱩᱸ ᱞᱟᱸᱜᱟ
ᱯᱟᱲᱦᱟᱣ ᱠᱷᱚᱱ ᱵᱮᱥᱤ ᱴᱟᱭᱤᱢ ᱫᱚ ᱠᱟᱹᱢᱤ ᱛᱮᱜᱮ ᱪᱟᱵᱟᱜ ᱠᱟᱱᱟ ᱫᱟᱠᱟ ᱩᱛᱩ ᱤᱥᱤᱱ ᱵᱟᱥᱟᱝ ᱵᱟᱡᱟᱨ ᱪᱟᱞᱟᱜ ᱦᱳᱭ ᱛᱩᱯᱩ ᱵᱟᱲᱟ ᱡᱚᱢ ᱵᱟᱲᱟ
ᱦᱩᱸ
ᱯᱟᱲᱦᱟᱣ ᱨᱮᱱᱟᱜ ᱴᱟᱭᱤᱢ ᱫᱚ ᱠᱚᱢ ᱜᱮ ᱧᱟᱢᱚᱜ ᱠᱟᱱᱟ᱾
ᱦᱩᱸ ᱤᱱᱠᱟᱹ ᱨᱮᱦᱚᱸ ᱚᱱᱠᱟ ᱠᱟᱛᱮᱜ ᱜᱮ ᱯᱟᱲᱦᱟᱜ ᱦᱩᱭᱩᱜ-ᱟ᱾
ᱦᱳᱭ ᱯᱟᱲᱦᱟᱜ ᱡᱚᱱᱤ ᱵᱚᱱ ᱦᱮᱡᱽ ᱟᱠᱟᱱᱟ ᱯᱟᱲᱦᱟᱜ ᱟᱵᱚᱱ ᱱᱟᱯᱟᱭ ᱛᱮ᱾
ᱦᱳᱭ ᱚᱲᱟᱜ ᱠᱷᱚᱱᱟᱜ ᱠᱚ ᱵᱷᱮᱡᱟ ᱟᱠᱟᱫ ᱵᱚᱱᱟ ᱯᱟᱲᱦᱟᱜ ᱞᱟᱹᱜᱤᱫ ᱜᱮ᱾
ᱦᱳᱭ ᱩᱱ ᱥᱟᱺᱜᱤᱧ ᱠᱷᱚᱱᱟᱜ ᱵᱚᱱ ᱦᱮᱡ ᱟᱠᱟᱱᱟ
ᱦᱩᱸ
ᱯᱚᱨᱤᱠᱠᱷᱟ ᱫᱚ ᱛᱤᱱ ᱠᱷᱚᱱᱟᱜ ᱛᱤᱥ ᱠᱷᱚᱱᱟᱜ ᱠᱚ ᱞᱟᱹᱭᱮᱫ ᱛᱟᱯᱮᱭᱟ
ᱞᱟᱹᱭ ᱛᱟᱠᱚ ᱟᱹᱧ ᱪᱚᱵᱵᱤᱥ ᱛᱟᱹᱨᱤᱠᱷ
ᱚ
ᱦᱩᱸ ᱜᱟᱯᱟ ᱢᱮᱭᱟᱝ ᱜᱮ
ᱱᱟᱯᱟᱭ ᱵᱟᱲᱟ ᱜᱮ ᱛᱟᱞᱮ
ᱦᱩᱸᱻ ᱟᱞᱮ ᱥᱮᱠᱮᱱᱴ ᱨᱮ